ᱦᱮᱞᱳ
ᱦᱳᱭ ᱡᱚᱦᱟᱨ ᱜᱮ
ᱦᱮᱸ ᱡᱚᱦᱟᱨ ᱜᱮ
ᱦᱩᱸ ᱨᱚᱲ ᱠᱚ ᱴᱷᱤᱠ ᱴᱷᱟᱠ ᱟᱸᱡᱚ ᱢᱚᱜ ᱠᱟᱱᱟ ᱛᱚ
ᱦᱮᱸ ᱥᱟᱢ ᱴᱟᱣ ᱥᱟᱹᱦᱤᱡ ᱜᱮ ᱟᱸᱡᱚ ᱢᱚᱜ ᱠᱟᱱᱟ᱾
ᱟᱪᱪᱷᱟ ᱱᱟᱯᱟᱭ ᱠᱟᱛᱷᱟ᱾ ᱦᱳᱭ ᱦᱳᱭ ᱮᱠᱫᱚᱢ ᱟᱹᱰᱤ ᱢᱚᱸᱡᱽ ᱜᱤᱧ ᱟᱸᱡᱚᱢ ᱮᱫ-ᱟ᱾ ᱟᱫᱚ ᱚᱠᱟ ᱴᱟᱜ ᱥᱟᱛᱟᱢ ᱤᱫᱤ ᱠᱟᱛᱮ ᱞᱟᱝ ᱨᱚᱯᱚ ᱲᱟ ᱠᱟᱹᱴᱤᱡ ᱮᱢ ᱞᱟᱹᱭ ᱧᱚᱜ ᱞᱮ ᱠᱷᱟᱱ ᱱᱟᱯᱟᱭ ᱠᱚᱜ ᱠᱮᱭᱟ ᱦᱩᱱᱟᱹᱝ
ᱥᱟᱛᱟᱢ ᱫᱚ ᱦᱟᱸᱜ ᱠᱷᱟᱱ ᱵᱚᱸᱜᱟ ᱵᱩᱨᱩ ᱤᱫᱤ ᱠᱟᱛᱮᱜ ᱜᱮ ᱨᱚᱯᱚᱲ ᱞᱮ ᱠᱷᱟᱱ ᱵᱷᱟᱜᱮᱜ-ᱟ᱾
ᱟᱪᱪᱷᱟ, ᱱᱟᱯᱟᱭ ᱠᱟᱛᱷᱟ᱾ ᱟᱪᱪᱷᱟ ᱢᱟ ᱛᱟᱸᱞᱮ ᱞᱟᱹᱭ ᱢᱮ ᱟᱯᱮ ᱚᱱᱛᱮ ᱫᱚ ᱢᱟᱱᱮ, ᱚᱱᱠᱟ ᱪᱮᱫ ᱪᱮᱫ ᱵᱚᱸᱜᱟ ᱵᱩᱨᱩ ᱠᱚ ᱦᱩᱭ ᱵᱟᱲᱟᱜ ᱜᱮᱭᱟ᱾
ᱟᱭᱢᱟ ᱥᱟᱨ ᱦᱟᱣ ᱟᱞᱮ ᱥᱮᱫ ᱫᱚ ᱵᱚᱸᱜᱟ ᱵᱩᱨᱩ ᱞᱟᱹᱭ ᱞᱮ ᱠᱷᱟᱱ ᱟᱞᱮ ᱵᱟᱦᱟ, ᱥᱚᱨᱦᱟᱭ, ᱢᱟᱜ ᱢᱚᱸᱬᱮ, ᱫᱟᱸᱥᱟᱭ ᱱᱚᱣᱟ ᱠᱚᱜᱮ ᱞᱮ ᱵᱚᱸᱜᱟ ᱵᱩᱨᱩᱜ ᱜᱮᱭᱟ᱾
ᱟᱪᱪᱷᱟ ᱱᱟᱯᱟᱭ ᱠᱟᱛᱷᱟ᱾ ᱦᱳᱭ ᱚᱱᱟ ᱠᱚ ᱜᱮ ᱡᱟᱸᱦᱟ ᱠᱚ ᱟᱹᱵᱤᱱ ᱵᱤᱱ ᱞᱟᱹᱭ ᱠᱮᱜ-ᱟ ᱵᱟᱦᱟ ᱥᱚᱦᱨᱟᱭ ᱟᱨ ᱫᱟᱸᱥᱟᱭ ᱟᱨ ᱠᱟᱨᱟᱢ ᱦᱚᱸ ᱦᱩᱭᱩᱜ ᱜᱮᱭᱟ ᱟᱞᱮ ᱚᱱᱛᱮ ᱫᱚ
ᱟᱪᱪᱷᱟ
ᱟᱪᱪᱷᱟ ᱢᱮᱱ ᱮᱜᱟ ᱟᱞᱤᱧ ᱡᱮ ᱚᱱᱮ ᱥᱚᱨ ᱦᱟᱭ ᱵᱤᱱ ᱞᱟᱹᱭ ᱠᱮᱜ-ᱟ ᱡᱮ ᱛᱟᱸᱦᱞᱮ ᱥᱚᱦᱚ ᱨᱟᱭ ᱫᱚ ᱪᱮᱫ ᱞᱮᱠᱟ ᱢᱟᱱᱟᱣ ᱵᱟᱛᱟᱣ ᱦᱩᱭᱩᱜ ᱜᱮᱭᱟ ᱟᱯᱮ ᱥᱮᱱ ᱫᱚ,
ᱟᱞᱮ ᱥᱮᱫ ᱫᱚ ᱯᱮ ᱫᱤᱱ ᱛᱮ ᱞᱮ ᱥᱚᱨᱦᱟ ᱭᱚᱜ
ᱯᱳᱭᱞᱳ ᱫᱤᱱ ᱫᱚ ᱵᱚᱝ ᱯᱳᱭᱞᱳ ᱫᱤᱱ ᱫᱚ ᱵᱚᱸᱜᱟ ᱵᱩᱨᱩ ᱠᱚ ᱦᱳᱭᱳᱜ-ᱟ
ᱦᱳᱭ
ᱵᱚᱸᱜᱟ ᱵᱩᱨᱩ ᱥᱟᱶᱛᱮ ᱤᱥᱤᱱ ᱜᱤᱥᱤᱝ ᱜᱮᱭᱟ ᱠᱚ
ᱦᱳᱭ
ᱫᱚᱥᱟᱨ ᱫᱤᱱ ᱦᱚᱸ ᱵᱚᱸᱜᱟ ᱵᱩᱨᱩ ᱜᱮ ᱟᱨ
ᱦᱮᱸ
ᱛᱮᱥᱟᱨ ᱫᱤᱱ ᱫᱚ ᱠᱷᱩᱱᱴᱟ ᱢᱤᱫ ᱴᱟᱝ ᱫᱷᱟᱨᱮ ᱟᱛᱳ ᱨᱮᱱ ᱥᱟᱱᱟᱢ ᱦᱚᱲ ᱠᱚ ᱠᱚ ᱦᱮᱡ ᱥᱮᱴᱮ ᱨᱚᱜ-ᱟ ᱦᱳᱭ ᱥᱟᱹᱨᱤ ᱵᱟᱸᱫᱮ ᱠᱟᱛᱮᱫ ᱥᱟᱶᱛᱮ ᱚᱱᱟ ᱫᱤᱱ ᱰᱟᱹᱝᱨᱤ ᱞᱮ ᱠᱷᱩᱱ ᱴᱟᱹᱣ ᱠᱚ ᱜᱮᱭᱟ ᱟᱨ ᱮᱱᱮᱡ ᱥᱮᱨᱮᱧ ᱛᱟᱦᱞᱮ ᱟᱯᱮ ᱥᱮᱫ ᱫᱚ ᱚᱠᱟ ᱞᱮᱠᱟ ᱥᱚᱨ ᱦᱟᱭ ᱯᱮ ᱯᱟᱞᱚᱱ
ᱟᱞᱮ ᱥᱮᱫ ᱦᱚᱸ ᱚᱱᱠᱟ ᱜᱮ ᱟᱹᱵᱤᱱ ᱡᱟᱦᱟ ᱞᱮᱠᱟ ᱵᱤᱱ ᱞᱟᱹᱭ ᱠᱮᱜ ᱚᱱᱠᱟ ᱞᱮᱠᱟ ᱧᱚᱜ ᱜᱮ ᱞᱮ ᱢᱟᱱᱟ ᱣᱟ ᱡᱮᱞᱮ ᱠᱟ ᱯᱳᱭᱞᱳ ᱫᱤᱱ ᱫᱚ ᱩᱢ ᱢᱟᱦᱟ ᱡᱟᱦᱟ ᱫᱚ ᱜᱚᱴ ᱵᱚᱸᱜᱟ ᱦᱩᱭᱩᱜ ᱦᱩᱭᱩᱜ ᱜᱮᱭᱟ ᱟᱨ ᱫᱚᱥᱟᱨ ᱫᱤᱱ ᱫᱚ ᱵᱚᱸᱜᱟᱜ ᱢᱟᱦᱟ ᱞᱮ ᱢᱮᱛᱟᱜ-ᱟ ᱩᱱ ᱦᱤᱞᱳᱜ ᱫᱚ ᱚᱲᱟᱜ ᱨᱮ ᱵᱚᱸᱜᱟ ᱵᱩᱨᱩ ᱥᱟᱶ ᱛᱮ ᱡᱚᱢ ᱧᱩ ᱯᱤᱴᱷᱟᱹ ᱞᱟᱴᱷᱟ ᱠᱚ ᱦᱩᱭᱩᱜ ᱜᱮᱭᱟ ᱟᱨ ᱛᱮᱥᱟᱨ ᱫᱤᱱ ᱫᱚ ᱦᱟᱜ ᱚᱱᱮ ᱠᱷᱩᱱ ᱴᱟᱹᱣ ᱢᱟᱦᱟ ᱡᱟᱦᱟ ᱟᱹᱵᱤᱱ ᱵᱤᱱ ᱞᱟᱹᱭ ᱠᱮᱫ ᱫᱚ
ᱚᱱᱠᱟ ᱜᱮ ᱦᱩᱭᱩᱜ ᱜᱮᱭᱟ ᱟᱞᱮ ᱥᱮᱱ ᱟᱨ ᱢᱮᱱᱮᱫ-ᱟ ᱟᱸᱡᱚ ᱟᱸᱡᱚᱢ ᱮᱜᱟ ᱵᱤᱱ ᱛᱚ ᱨᱚᱲ
ᱦᱮᱸ ᱟᱸᱡᱚᱢ ᱧᱟ ᱢᱚᱜ ᱠᱟᱱᱟ
ᱢᱮᱱᱮᱫ-ᱟ ᱞᱤᱧ ᱛᱟᱦᱞᱮ ᱠᱟᱛᱷᱟ ᱨᱮᱢᱟ ᱢᱮᱱᱟᱜ ᱥᱚᱦᱚ ᱨᱟᱭ ᱫᱚ ᱟᱹᱰᱤ ᱡᱷᱚᱛᱚ ᱠᱷᱚᱡ ᱢᱟᱨᱟᱝ ᱯᱚᱨᱚᱵᱽ ᱠᱟᱱ ᱛᱟᱵᱚ ᱱᱟ ᱟᱨ ᱛᱩᱞᱩᱡ ᱦᱚᱸ ᱢᱤᱫ ᱴᱟᱝ ᱡᱤᱭᱟᱹᱞᱤ ᱥᱟᱞᱟᱜ ᱠᱚ ᱛᱩᱞᱩᱡ ᱩᱛᱟᱹᱨ ᱟᱠᱟᱫᱟ ᱵᱟᱝ ᱢᱮᱱ ᱫᱚ ᱦᱟᱹᱛᱤ ᱥᱟᱞᱟᱜ ᱠᱚ ᱛᱩᱞᱩᱡ ᱩᱛᱟᱹᱨ ᱠᱟᱫᱟ ᱦᱟᱹᱛᱤ ᱞᱮᱠᱟᱱ ᱥᱚᱦᱨᱟᱭ ᱢᱮᱱᱛᱮ᱾ ᱟᱨ ᱱᱚᱣᱟ ᱠᱚ ᱢᱮᱱ ᱩᱛᱟᱹᱨ ᱟᱠᱟᱫᱟ ᱥᱚᱦᱨᱟᱭ ᱫᱚ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ᱾ ᱛᱟᱦᱚᱞᱮ ᱚᱱᱠᱟ ᱟᱭᱢᱟ ᱴᱚᱴᱷᱟ ᱠᱚᱨᱮ ᱱᱤᱛᱚᱜ ᱧᱮᱞᱚᱜ ᱠᱟᱱᱟ ᱡᱮ ᱯᱮ ᱢᱟᱦᱟ ᱜᱮ ᱥᱚᱦᱨᱟᱭ ᱯᱚᱨᱚᱵᱽ ᱫᱚᱠᱚ ᱢᱟᱱᱟᱣᱮᱫ᱾ ᱛᱟᱵᱚᱱᱟ ᱟᱫᱚ ᱚᱱᱠᱟ ᱠᱤ ᱟᱵᱮᱱ ᱵᱮᱱ ᱡᱟᱦᱟ ᱠᱚᱨᱮ ᱵᱮᱱ ᱟᱸᱡᱚᱢ ᱡᱟᱦᱟᱱ ᱠᱟᱜ-ᱟ ᱡᱮ ᱢᱚᱬᱮ ᱥᱤᱧ ᱢᱚᱬᱮ ᱧᱤᱫᱟᱹ ᱜᱮ ᱱᱚᱰᱮ ᱫᱚ ᱥᱚᱦᱨᱟᱭ ᱠᱚ ᱢᱟᱱᱟᱣᱟ ᱟᱹᱰᱤ ᱡᱟᱠ ᱡᱚᱢᱚᱜ ᱥᱟᱞᱟᱠ ᱠᱚ ᱢᱟᱱᱟᱣᱟ?
ᱟᱪᱪᱷᱟ ᱟᱸᱡᱚᱢ ᱧᱟᱢ ᱞᱟᱹᱭ ᱠᱚᱫᱚ ᱟᱸ ᱵᱳᱭ ᱠᱚᱨᱮ ᱦᱚᱸ ᱯᱟᱲᱦᱟᱣ ᱦᱩᱭ ᱟᱠᱟᱱᱟ᱾ ᱟᱫᱚ ᱢᱚᱬᱮ ᱥᱤᱧ ᱢᱚᱬᱮ ᱧᱤᱫᱟᱹ ᱦᱟᱜ ᱥᱚᱨᱦᱟᱭ ᱨᱮᱱᱟᱜ ᱠᱟᱛᱷᱟ ᱚᱱᱠᱟ ᱜᱮ ᱯᱩᱛᱷᱤ ᱠᱚᱨᱮ ᱢᱟ ᱱᱟ ᱥᱟᱢᱴᱟᱣ ᱥᱟᱺᱦᱤᱡ ᱜᱮ ᱢᱚᱬᱮ ᱥᱤᱧ ᱟᱨ ᱢᱚᱬᱮ ᱧᱤᱫᱟᱹ ᱨᱮᱱᱟᱜ ᱠᱟᱛᱷᱟ ᱜᱮᱠᱚ ᱞᱟᱹᱭ ᱟᱠᱟᱫᱟ᱾ ᱡᱚᱠᱷᱚᱱ ᱜᱮ ᱱᱚᱣᱟ ᱫᱚ ᱟᱹᱛᱩ ᱴᱚᱞᱟ ᱨᱮ ᱦᱤᱡᱩᱜ ᱠᱟᱱᱟ ᱩᱱ ᱚᱠᱛᱚ ᱜᱮ
ᱦᱮᱸ
ᱧᱮᱞᱚᱜ ᱠᱟᱱᱟ ᱢᱚᱬᱮ ᱥᱤᱧ ᱢᱚᱬᱮ ᱧᱤᱫᱟᱹ ᱨᱮᱱᱟᱜ ᱠᱟᱛᱷᱟ ᱫᱚ ᱵᱟᱝ, ᱚᱸᱰᱮ ᱫᱚ ᱯᱮ ᱢᱟᱦᱟᱱᱟᱜ ᱜᱮ ᱥᱚᱨᱦᱟᱭ ᱫᱚ ᱦᱩᱭᱩᱜ ᱠᱟᱱᱟ᱾ ᱟᱫᱚ ᱤᱧ ᱦᱚᱧ ᱠᱩᱞᱤ ᱵᱟᱲᱟ ᱞᱮᱫ ᱠᱚᱣᱟ ᱟᱹᱛᱳ ᱨᱮᱦᱚᱸ ᱡᱮ ᱪᱮᱫᱟᱜ ᱫᱚ ᱱᱚᱝᱠᱟ? ᱤᱧ ᱢᱟᱧ ᱵᱟᱲᱟᱭ ᱧᱟᱢ ᱫᱟ ᱱᱚᱝᱠᱟ ᱢᱚᱬᱮ ᱥᱤᱧ ᱟᱨ ᱟᱹᱛᱩ ᱴᱚᱞᱟ ᱨᱮᱫᱚ ᱯᱮ ᱢᱟᱦᱟᱱᱟᱜ ᱟᱫᱚ ᱩᱱᱨᱮ ᱞᱟᱹᱭ ᱟᱫᱤᱧᱟ ᱠᱚ ᱡᱮ ᱟᱠᱚ ᱦᱚᱸ ᱞᱟᱦᱟ ᱠᱷᱚᱱ ᱜᱮᱠᱚ ᱚᱱᱠᱟ ᱠᱚ ᱯᱟᱞᱚᱱ ᱟᱹᱜᱩ ᱟᱠᱟᱫᱟ᱾ ᱡᱮ ᱢᱚᱬᱮ ᱫᱤ ᱯᱮ ᱫᱤ ᱨᱮᱱᱟᱜ ᱜᱮ ᱚᱱᱟ ᱠᱷᱟᱹᱛᱤᱨᱟᱜ ᱠᱚᱦᱚᱸ ᱱᱚᱝᱠᱟ᱾
ᱟᱪᱪᱷᱟ ᱱᱟᱯᱟᱭ ᱠᱟᱛᱷᱟ᱾ ᱟᱨ ᱛᱟᱦᱚᱞᱮ ᱟᱨ ᱢᱤᱫᱴᱟᱝ ᱵᱚᱸᱜᱟ ᱵᱩᱨᱩ ᱨᱮᱱᱟᱜ ᱠᱟᱛᱷᱟ ᱦᱟᱜ ᱞᱟᱹᱭ ᱠᱮᱜ ᱟᱢ? ᱪᱮᱫ ᱵᱟᱦᱟ ᱵᱚᱸᱜᱟ ᱛᱟᱦᱚᱞᱮ ᱵᱟᱦᱟ ᱵᱚᱸᱜᱟ ᱫᱚ ᱚᱠᱟᱮᱠᱟ ᱟᱯᱮ ᱫᱚᱯᱮ ᱢᱟᱱᱟᱣ ᱵᱟᱛᱟᱣᱮᱫ ᱛᱟᱵᱚᱱᱟ?
ᱵᱟᱦᱟ ᱵᱚᱸᱜᱟ ᱦᱚᱸ ᱟᱞᱮ ᱥᱮᱫ ᱦᱚᱸ ᱯᱮ ᱫᱤᱱ ᱜᱮ᱾ ᱩᱢ ᱢᱟᱦᱟ, ᱥᱟᱹᱨᱫᱤ ᱢᱟᱦᱟ, ᱟᱨ ᱡᱟᱞᱮ ᱢᱟᱦᱟ᱾ ᱩᱢ ᱢᱟᱦᱟ ᱨᱮᱫᱚ ᱥᱟᱱᱟᱢ ᱦᱚᱨ ᱥᱟᱹᱛ ᱥᱟᱯᱲᱟᱣ ᱠᱟᱛᱮᱫ, ᱩᱢ ᱯᱷᱟᱨᱪᱟ ᱠᱟᱛᱮᱫ ᱡᱟᱦᱮᱨ ᱛᱷᱟᱱ ᱨᱮᱱᱟᱜ ᱥᱟᱱᱟᱢ ᱡᱚᱜ, ᱡᱚᱜ, ᱜᱚᱜ, ᱜᱩᱡ ᱜᱚᱜ ᱜᱩᱨᱤᱡ ᱠᱟᱛᱮᱫ ᱛᱟᱨᱯᱚᱨᱮ ᱡᱟᱦᱮᱫ ᱱᱟᱭᱠᱮ ᱨᱟᱪᱟ ᱨᱮ ᱥᱮ ᱫᱤᱱ ᱫᱚᱠᱚ ᱵᱚᱸᱜᱟ ᱵᱩᱨᱩᱭᱟᱹ ᱥᱟᱶᱛᱮ ᱠᱚ ᱟᱸᱜᱟᱭᱟ᱾ ᱫᱚᱥᱟᱨ ᱦᱤᱞᱚᱜ ᱥᱟᱹᱨᱫᱤ ᱢᱟᱦᱟ ᱚᱱᱟ ᱫᱚ ᱥᱟᱱᱟᱢ ᱥᱟᱯᱟᱵᱽ ᱠᱚ ᱥᱟᱵ ᱠᱟᱛᱮᱫ ᱡᱟᱦᱮᱨᱛᱷᱟᱱ ᱛᱮᱠᱚ ᱪᱟᱞᱟᱜ᱾ ᱚᱸᱰᱮ ᱠᱚ ᱵᱚᱸᱜᱟ ᱵᱩᱨᱩᱭᱟ᱾ ᱥᱟᱶᱛᱮ ᱛᱟᱨᱟ ᱥᱤᱧ ᱵᱮᱲᱟ ᱫᱚ ᱱᱟᱥᱮᱱᱟᱜ ᱮᱱᱮᱡ ᱟᱨ ᱛᱮᱥᱟᱨ ᱫᱤᱱ ᱥᱟᱹᱨᱫᱤ ᱢᱟᱦᱟ ᱡᱟᱦᱟᱸ ᱨᱮ ᱫᱚ ᱚᱱᱟ ᱠᱚ ᱡᱟᱦᱟᱸ ᱫᱩᱨᱤᱵᱽ ᱠᱚ ᱢᱮᱱᱟᱜᱼᱟ᱾ ᱚᱱᱟ ᱠᱚ ᱫᱟᱜ ᱨᱮ ᱵᱷᱟᱥᱟᱣ ᱠᱟᱛᱮᱫ ᱛᱟᱯᱚᱨᱮ ᱟᱹᱛᱩ ᱨᱮᱱ ᱥᱟᱱᱟᱢ ᱦᱚᱲ ᱫᱚᱠᱚ ᱮᱱᱮᱡ ᱨᱟᱹᱥᱠᱟᱹ ᱥᱟᱹᱨᱤᱭᱟ᱾ ᱡᱟᱦᱟᱸ ᱠᱤ ᱤᱧ ᱟᱯᱮ ᱥᱮᱣ ᱠᱤ ᱱᱚᱝᱠᱟ ᱜᱮ ᱦᱩᱭᱩᱜ ᱜᱮᱭᱟ ᱥᱮ ᱮᱴᱟᱜ ᱞᱮᱠᱟᱱᱟᱜ?
ᱵᱟᱝᱜᱮ ᱡᱟᱦᱟᱸ ᱞᱮᱠᱟ ᱟᱵᱤᱱ ᱵᱤᱱ ᱞᱟᱹᱭ ᱚᱪᱚ ᱠᱮᱫᱼᱟ ᱚᱱᱠᱟ ᱜᱮ ᱦᱩᱭᱩᱜᱼᱟ᱾ ᱛᱚᱵᱮ ᱟᱨ ᱢᱤᱫᱴᱟᱱ ᱠᱟᱛᱷᱟ ᱦᱟᱸᱜ ᱟᱵᱤᱱᱟᱜ ᱢᱚᱪᱟᱛᱮ ᱵᱟᱞᱤᱧ ᱟᱸᱡᱚᱢ ᱞᱮᱫᱼᱟ᱾ ᱡᱮ ᱚᱱᱮ ᱵᱟᱦᱟ ᱥᱟᱹᱨᱫᱤ ᱢᱟᱦᱟ ᱫᱚᱥᱟᱨ ᱦᱤᱞᱚᱜ ᱫᱚ ᱟᱸ ᱵᱟᱦᱟ ᱥᱮᱸᱫᱽᱨᱟ ᱢᱮᱱᱛᱮ ᱢᱤᱫᱴᱮᱡ ᱥᱮᱸᱫᱽᱨᱟ ᱠᱚ ᱚᱰᱚᱠᱚᱜ ᱫᱚ ᱚᱱᱟ ᱫᱚ ᱛᱟᱦᱚᱞᱮ ᱟᱯᱮ ᱚᱱᱛᱮ ᱫᱚ ᱥᱮ ᱟᱯᱮ ᱟᱹᱛᱩ ᱩᱛᱟᱹᱨ ᱨᱮᱦᱚᱸ ᱪᱟᱞᱟᱣ ᱵᱟᱲᱟᱜ ᱜᱮᱭᱟ ᱯᱮ ᱥᱮ ᱵᱟᱝ?
ᱵᱟᱝ ᱜᱮ᱾ ᱱᱚᱝᱠᱟ ᱵᱟᱦᱟ ᱥᱮᱸᱫᱽᱨᱟ ᱞᱮᱠᱟ ᱛᱮᱫᱚ ᱵᱟᱹᱧ ᱟᱸᱡᱚᱢ ᱟᱠᱟᱫᱟ ᱠᱚᱱᱳᱫᱤᱱᱳ ᱾ ᱱᱚᱜ-ᱚᱸᱭ ᱟᱹᱵᱤᱱ ᱴᱷᱮᱱ ᱜᱤᱱ ᱟᱸᱡᱚᱢ᱾ ᱟᱹᱵᱤᱱ ᱜᱮ ᱠᱟᱹᱴᱤᱡ ᱢᱮᱛᱟᱹᱧ ᱵᱤᱱ ᱱᱚᱣᱟ ᱫᱚ ᱚᱠᱟᱞᱮᱠᱟ?
ᱱᱚᱣᱟ ᱫᱚ ᱵᱟᱦᱟ ᱥᱮᱸᱫᱽᱨᱟ ᱫᱚ ᱟᱞᱮ ᱥᱮᱱ ᱫᱚ ᱦᱩᱭ ᱵᱟᱲᱟᱜ ᱜᱮᱭᱟ ᱛᱚ ᱟᱫᱚ ᱚᱱᱟ ᱤᱫᱤ ᱠᱟᱛᱮᱫ ᱜᱮ ᱠᱟᱹᱴᱤᱡ ᱛᱟᱦᱚᱞᱮ ᱞᱤᱧ ᱞᱟᱹᱭ ᱟᱸᱡᱚᱢ ᱟᱵᱤᱱ ᱠᱟᱱ ᱾
ᱦᱩᱸ
ᱵᱟᱦᱟ ᱥᱮ ᱚᱱᱟ ᱵᱟᱦᱟ ᱥᱮᱸᱫᱽᱨᱟ ᱫᱚ ᱦᱩᱭᱩᱜᱼᱟ᱾ ᱵᱟᱦᱟ ᱥᱟᱹᱨᱫᱤ ᱫᱚ ᱦᱤᱞᱚᱜ ᱫᱚ ᱵᱟᱝ ᱾ ᱫᱚᱥᱟᱨ ᱦᱤᱞᱚᱜ ᱤᱱᱟᱹ ᱦᱤᱞᱚᱜ ᱫᱚ ᱥᱟᱱᱟᱢ ᱠᱚᱲᱟ ᱠᱚ ᱢᱤᱫ ᱢᱤᱫ ᱡᱟᱣᱨᱟ ᱠᱟᱛᱮᱫ ᱡᱟᱦᱮᱨᱛᱷᱟᱱ ᱛᱮ ᱪᱟᱞᱟᱣ ᱠᱟ ᱛᱮᱫ ᱚᱸᱰᱮᱱᱟᱜ ᱢᱟᱲᱟᱝ ᱢᱟᱲᱟᱝ ᱦᱤᱞᱚᱜ ᱨᱮᱱᱟᱜ ᱵᱚᱸᱜᱟ ᱵᱩᱨᱩ ᱥᱤᱸᱫᱩᱨ ᱠᱚ ᱞᱟᱴᱷᱟ ᱛᱟᱦᱮᱱ ᱚᱱᱟ ᱠᱚ ᱟᱠᱚᱣᱟᱜ ᱥᱟᱯᱟᱵᱽ ᱨᱮ ᱴᱤᱰᱟᱹᱜ ᱵᱟᱲᱟ ᱠᱟᱛᱮᱫ ᱥᱮᱸᱫᱽᱨᱟ ᱠᱚ ᱚᱰᱚᱠᱚᱜᱼᱟ ᱥᱮ ᱥᱮᱸᱫᱽᱨᱟ ᱪᱟᱞᱟᱜ ᱟᱞᱮ ᱟᱨ ᱪᱟᱞᱟᱣ ᱠᱟᱛᱮᱫ ᱵᱤᱨ ᱵᱤᱨ ᱵᱩᱨᱩ ᱥᱮᱸᱫᱽᱨᱟ ᱠᱟᱛᱮᱫ ᱨᱩᱣᱟᱹᱲ ᱦᱮᱡ ᱠᱮᱛᱮᱫ ᱟᱨ ᱢᱟᱺᱡᱷᱤ ᱚᱲᱟᱜ ᱛᱮᱞᱮ ᱨᱩᱣᱟᱹᱲ ᱦᱤᱡᱩᱜ-ᱟ᱾ ᱟᱨ ᱡᱟᱦᱟᱸ ᱛᱤᱱᱟᱹᱜ ᱡᱤᱭᱟᱹᱞᱤ ᱠᱚ ᱚᱱᱠᱟ ᱟᱹᱜᱩ ᱠᱚᱣᱟ ᱞᱮ ᱩᱱᱠᱩ ᱫᱚ ᱥᱟᱱᱟᱢ ᱩᱱᱠᱩ ᱟᱛᱩ ᱢᱚᱬᱮ ᱦᱚᱲ ᱢᱮᱥᱟ ᱠᱟᱛᱮᱫ ᱜᱮ ᱩᱱᱠᱩ ᱫᱚ ᱡᱚᱢ ᱧᱩᱸ ᱵᱟᱲᱟ ᱦᱩᱭᱩᱜ ᱜᱮᱭᱟ ᱚᱱᱠᱟ ᱟᱞᱮ ᱥᱮᱱ ᱫᱚ ᱚᱱᱠᱟ, ᱵᱟᱦᱟ ᱥᱮᱸᱫᱽᱨᱟ ᱵᱚᱞᱮ ᱢᱤᱫᱴᱟᱝ ᱡᱤᱱᱤᱥ ᱪᱟᱞᱟᱜ ᱠᱟᱱ ᱜᱮᱭᱟ ᱟᱨ ᱪᱮᱫ
ᱟᱪᱪᱷᱟ ᱟᱪᱪᱷᱟ ᱱᱚᱣᱟ ᱵᱟᱦᱟ ᱥᱮᱸᱫᱽᱨᱟ ᱫᱚ ᱱᱚᱦᱟ ᱫᱚ ᱵᱟᱦᱟ ᱦᱩᱭ ᱞᱟᱦᱟᱨᱮ ᱠᱷᱚᱱ ᱮᱦᱚᱵᱚᱜ-ᱟ᱾
ᱵᱟᱝᱜᱮ ᱚᱱᱟ ᱫᱚ ᱵᱟᱦᱟ ᱫᱚ ᱪᱟᱵᱟᱜ ᱠᱟᱱᱟ ᱮᱱ ᱦᱤᱞᱳᱜ ᱫᱚ ᱢᱟᱱᱮ ᱵᱟᱦᱟ ᱡᱟᱞᱮ ᱦᱤᱞᱳᱜ ᱱᱚᱣᱟ ᱥᱮᱸᱫᱽᱨᱟ ᱫᱚ ᱩᱰᱩᱠᱚᱜ ᱨᱮᱱᱟᱜ ᱠᱟᱱᱟ
ᱟᱪᱪᱷᱟ ᱵᱟᱝ ᱟᱞᱮ ᱥᱮᱫ ᱫᱚ ᱱᱚᱝᱠᱟ ᱫᱚ ᱵᱟᱝ ᱦᱩᱭ ᱟᱠᱟᱱᱟ ᱟᱨᱼᱼ ᱤᱧ ᱦᱚᱸ ᱵᱟᱹᱧ ᱵᱟᱲᱟᱭ ᱛᱟᱦᱮᱸᱜ ᱟᱢ ᱴᱷᱮᱱ ᱠᱷᱚᱱ ᱜᱤᱧ ᱵᱟᱲᱟᱭ ᱧᱟᱢ ᱠᱮᱫᱟ᱾
ᱦᱚᱭ ᱦᱚᱭ᱾ ᱟᱞᱮ ᱚᱱᱟ ᱠᱚᱨᱮ ᱥᱮ ᱟᱭᱢᱟ ᱡᱟᱭᱜᱟ ᱠᱚᱨᱮ ᱧᱮᱞ ᱵᱟᱲᱟ ᱦᱩᱭ ᱠᱟᱱᱟ, ᱵᱟᱦᱟ ᱨᱮ ᱫᱚᱼᱼ ᱚᱱᱠᱟ ᱡᱟᱦᱮᱨ ᱛᱷᱟᱱ ᱨᱮ ᱥᱮ ᱱᱟᱭᱠᱮ ᱨᱟᱪᱟ ᱨᱮᱦᱚᱸ ᱚᱱᱠᱟ ᱢᱟᱱᱮᱼᱼ ᱟᱵᱚ ᱨᱮᱱ ᱵᱚᱸᱜᱟ ᱵᱩᱨᱩ ᱠᱚᱠᱚ ᱧᱩᱢ ᱦᱟᱞᱟᱝ ᱠᱚᱣᱟ ᱩᱱ ᱥᱩᱢᱟᱹᱭ, ᱨᱩᱢ ᱠᱚ ᱦᱩᱭᱩᱜ ᱜᱮᱭᱟ ᱟᱫᱚ ᱚᱱᱟ ᱠᱚ ᱚᱱᱛᱮ ᱟᱯᱮ ᱥᱮᱱ ᱫᱚ ᱪᱮᱫ ᱞᱮᱠᱟ?
ᱦᱮᱸ ᱟᱞᱮ ᱥᱮᱱ ᱦᱚᱸ ᱱᱚᱣᱟ ᱨᱩᱢ ᱫᱚ ᱦᱳᱭ ᱜᱮᱭᱟ᱾ ᱨᱩᱢ ᱠᱟᱛᱮ ᱜᱮ ᱠᱟᱹᱢᱤ ᱦᱚᱨᱟ ᱠᱚᱦᱚᱸ ᱞᱟᱦᱟ ᱞᱟᱦᱟ ᱛᱮᱱᱟᱜ ᱠᱟᱹᱢᱤ ᱦᱚᱨᱟ ᱠᱚ ᱥᱟᱢᱴᱟᱣ ᱤᱫᱤ ᱜᱮᱭᱟ᱾
ᱟᱪᱪᱷᱟ ᱱᱟᱯᱟᱭ ᱠᱟᱛᱷᱟ᱾ ᱟᱨᱼᱼ ᱟᱨ ᱢᱤᱫ ᱴᱟᱝ ᱱᱦᱟᱸᱜ ᱵᱤᱱ ᱞᱟᱹᱭ ᱦᱚᱪᱚ ᱠᱮᱜᱼᱟ ᱫᱟᱸᱥᱟᱭ ᱵᱚᱸᱜᱟ ᱦᱮᱸ ᱥᱮ? ᱫᱟᱸᱥᱟᱭ ᱫᱚ ᱛᱟᱦᱞᱮ ᱱᱤᱛᱚᱜ ᱟᱭᱢᱟ ᱴᱚᱴᱷᱟ ᱠᱚᱨᱮ ᱧᱮᱞᱚᱜ ᱠᱟᱱᱟ, ᱚᱱᱠᱟ ᱫᱟᱸᱥᱟᱭ ᱠᱚ ᱫᱟᱸᱥᱟᱭ ᱛᱚ ᱟᱵᱚᱣᱟᱜ ᱢᱤᱫ, ᱴᱟᱝᱼᱼ ᱤᱭᱟᱹ ᱨᱮᱱᱟᱜ ᱠᱟᱱ ᱜᱮᱭᱟ ᱥᱮ ᱚᱱᱟ ᱢᱤᱫ ᱴᱟᱝ ᱟᱵᱚᱣᱟᱜ ᱥᱟᱶᱦᱮᱫ ᱨᱮᱱᱟᱜ ᱠᱟᱱ ᱜᱮᱭᱟ ᱥᱮ ᱥᱟᱶᱦᱮᱫ ᱠᱷᱚᱱ ᱜᱮ ᱦᱤᱡᱩᱜ ᱠᱟᱱᱟ ᱥᱮ ᱚᱱᱟ ᱦᱚᱸ᱾ ᱟᱫᱚ ᱛᱟᱦᱚᱞᱮ ᱚᱱᱟ ᱫᱟᱸᱥᱟᱭ ᱫᱚ ᱱᱮᱛᱟᱨ ᱫᱚ? ᱫᱟᱸᱥᱟᱭ ᱫᱚ ᱟᱸᱡᱚᱢ ᱟᱠᱟᱫ ᱟᱞᱤᱧ ᱫᱟᱬᱟᱱᱟᱠᱚ ᱢᱮᱱᱛᱮ ᱟᱫᱚ ᱚᱱᱟ ᱫᱚ ᱫᱟᱬᱟᱱ ᱟᱠᱚ ᱥᱮ ᱵᱟᱝ ᱟᱯᱮ ᱥᱮᱱ ᱫᱚ ᱢᱟᱱᱮ? ᱵᱷᱩᱣᱟᱹᱝ ᱟᱛᱮᱫ ᱮᱱᱮᱡ ᱥᱮᱨᱮᱧ ᱟᱛᱮᱫ ᱚᱱᱮ ᱫᱟᱬᱟᱱ ᱫᱚ ᱠᱚ ᱟᱹᱛᱩ, ᱟᱹᱛᱩ,
ᱮᱠᱫᱚᱢ ᱟᱞᱮ ᱥᱮᱫ ᱦᱚᱸ ᱚᱝᱠᱟ ᱜᱮ ᱫᱟᱬᱟᱱ ᱜᱮᱭᱟ ᱠᱚ ᱟᱞᱮ ᱫᱚ ᱟᱞᱮᱫ ᱫᱚ ᱯᱮ ᱢᱟᱦᱟ ᱞᱮ ᱫᱟᱬᱟᱱ ᱜᱮᱭᱟ᱾ ᱢᱮᱱᱠᱷᱟᱱ ᱟᱭᱢᱟ ᱴᱚᱴᱷᱟ ᱠᱚᱨᱮᱧ ᱟᱸᱡᱚᱢ ᱟᱠᱟᱫᱟ ᱤᱧ ᱦᱚᱸ ᱡᱮᱼᱼ ᱢᱚᱬᱮ ᱢᱟᱦᱟ ᱠᱚ ᱫᱟᱬᱟᱱᱟ᱾
ᱦᱚᱭ ᱦᱚᱭ ᱮᱠᱫᱚᱢ ᱡᱚᱛᱷᱟᱛ᱾
ᱟᱞᱮ ᱴᱚᱴᱷᱟ ᱨᱮᱫᱚ ᱯᱮ ᱢᱟᱦᱟ ᱞᱮ ᱫᱟᱨᱟᱱ ᱜᱮᱭᱟ ᱟᱯ ᱥᱮᱫ ᱫᱚ ᱢᱚᱬᱮ ᱢᱟᱦᱟ?
ᱦᱳᱭ ᱟᱞᱮ ᱥᱮᱱ ᱦᱚᱸ ᱚᱱᱠᱟ ᱫᱚ ᱦᱟᱸᱜᱼᱼ ᱟᱹᱞᱤᱧ ᱦᱚᱸ ᱩᱱᱟᱹᱜ ᱢᱟᱱᱮ ᱵᱩᱴᱟᱹ ᱥᱟᱺᱦᱤᱡ ᱫᱚ ᱵᱟᱹᱞᱤᱧ ᱞᱟᱹᱭ ᱠᱮᱭᱟ ᱯᱮ ᱢᱟᱦᱟ ᱥᱮ ᱢᱚᱬᱮ ᱢᱟᱦᱟ᱾ ᱛᱚᱵᱮ ᱦᱟᱯ ᱲᱟᱢ ᱠᱚ ᱣᱟᱜ ᱥᱮ ᱜᱚᱲᱚᱢ ᱦᱟᱲᱟᱢ ᱠᱚ ᱣᱟᱜ ᱢᱚᱪᱟ ᱛᱮ ᱡᱟᱦᱟᱸ ᱟᱸᱡᱚᱢ ᱟᱠᱟᱱᱟ ᱩᱱᱠᱩ ᱠᱚ ᱞᱟᱹᱭᱟ ᱡᱮ ᱚᱱᱟ ᱫᱚ ᱢᱟᱱᱮ ᱡᱚᱲ ᱢᱟᱦᱟ ᱫᱚ ᱵᱟᱝ ᱠᱚ ᱢᱟ ᱱᱟᱣᱟ ᱚᱱᱟ ᱫᱚ ᱵᱤᱡᱚᱲ ᱢᱟᱦᱟ ᱜᱮ ᱯᱮ ᱢᱟᱦᱟᱸ ᱟᱨ ᱵᱟᱝ ᱠᱷᱟᱱ ᱢᱚᱬᱮ ᱢᱟᱦᱟᱸ ᱚᱱᱚ ᱚᱱᱠᱟ ᱠᱚ ᱢᱟᱱᱟ ᱣᱟ
ᱟᱪᱪᱷᱟ
ᱥᱮ ᱚᱱᱠᱟ ᱠᱚ ᱫᱟᱬᱟ ᱱᱟ
ᱦᱮᱸ ᱫᱟᱸᱥᱟᱭ ᱦᱚᱸ ᱢᱤᱫ ᱴᱟᱝ ᱥᱟᱶᱛᱟ ᱨᱮᱱᱟᱜ ᱠᱟᱱ ᱜᱮᱭᱟ ᱟᱹᱰᱤ ᱫᱟᱢᱟᱱ ᱴᱷᱟᱶ ᱮ ᱥᱟᱭ ᱵᱚᱸᱜᱟ ᱦᱚᱸ ᱟᱵᱚ ᱣᱟᱜ ᱥᱮᱣᱨᱟ ᱨᱮᱱᱟᱜ ᱵᱟᱦᱟ ᱡᱟᱦᱟᱸ ᱞᱮᱠᱟ ᱚᱝᱠᱟ ᱜᱮ ᱥᱟ ᱥᱟᱠ ᱨᱟᱛ ᱦᱚᱸ ᱚᱱᱠᱟ ᱜᱮ ᱱᱚᱣᱟ ᱦᱚᱸ ᱢᱟᱜ ᱢᱚᱬᱮ ᱠᱚ ᱦᱚᱸ
ᱦᱮᱸ
ᱟᱪᱪᱷᱟ ᱥᱟᱠ ᱨᱟᱛ ᱡᱚ ᱠᱷᱚᱱ ᱤᱧ ᱞᱟᱹᱭ ᱠᱮᱫᱟ ᱤᱧ ᱦᱚᱸ ᱚᱱᱟ ᱠᱟᱹᱴᱤᱡ ᱤᱧ ᱞᱟᱹᱭ ᱞᱮᱜᱟ ᱟᱯᱮ ᱥᱮᱫ ᱫᱚ ᱛᱤᱥ ᱠᱚ ᱛᱮ ᱠᱚ ᱥᱟᱠ ᱨᱟᱛ ᱚᱜᱼᱟ ᱟᱭᱢᱟ ᱟᱭᱢᱟ ᱴᱚᱴᱷᱟ ᱢᱮᱱᱟᱜᱼᱟ ᱡᱟᱦᱟᱸ ᱫᱚ ᱟᱭᱢᱟ ᱟᱭᱢᱟ ᱫᱤᱱ ᱨᱮ ᱠᱚ ᱥᱟᱠᱨᱟᱛ ᱚᱜ ᱜᱮ ᱭᱟ ᱟᱯᱮ ᱫᱚ ᱛᱤᱥ ᱠᱚ ᱛᱮ ᱯᱮ ᱥᱟᱠᱨᱟᱛ ᱚᱜ ᱜᱮ ᱭᱟ
ᱟᱞᱮ ᱫᱚ ᱥᱟᱠᱨᱟᱛ ᱵᱚᱞ ᱛᱮ ᱥᱟᱠᱨᱟᱛ ᱫᱚ ᱟᱞᱮ ᱫᱚ ᱦᱟᱸᱜ ᱚᱱᱮ ᱯᱩᱥ ᱵᱚᱸᱜᱟ ᱟᱵᱚ ᱣᱟᱜ ᱯᱩᱥ ᱵᱚᱸᱜᱟ ᱨᱮᱱᱟᱜ ᱢᱩᱪᱟᱹᱫ ᱩᱛᱟᱹᱨ ᱨᱮ ᱮᱱᱮ ᱩᱱ ᱥᱩᱢᱳᱭ ᱜᱮ ᱟᱞᱮ ᱱᱚ ᱛᱮ ᱫᱚ ᱥᱟᱠᱨᱟᱛ ᱫᱚ ᱦᱩᱭ ᱵᱟᱲᱟᱜᱼᱟ ᱟᱨ ᱛᱟᱦᱞᱮ ᱚᱱᱠᱟ ᱟᱯᱮ ᱚᱱ ᱛᱮ ᱫᱚ ᱛᱟᱦᱞᱮ ᱛᱤᱥ ᱯᱮ ᱢᱟᱱᱟᱣ ᱟ ᱥᱟᱠᱨᱟᱛ ᱫᱚ
ᱦᱮᱸ ᱟᱞᱮ ᱦᱚᱸ ᱯᱩᱥ ᱵᱚᱸᱜᱚ ᱜᱮ ᱡᱟᱦᱟᱸ ᱞᱮ ᱠᱟᱢ ᱞᱟᱹᱭ ᱠᱮᱫᱟ ᱟᱞᱮ ᱦᱚᱸ ᱯᱩᱥ ᱵᱚᱸᱜᱟ ᱞᱮ ᱥᱟᱠᱨᱟᱛ ᱚᱜ ᱜᱮᱭᱟ ᱢᱮᱱ ᱠᱷᱟᱱ ᱟᱭᱢᱟ ᱴᱚᱴᱷᱟ ᱨᱤᱧ ᱧᱮᱞ ᱠᱟᱫᱟ ᱩᱱᱠᱩ ᱫᱚ ᱚ ᱥᱚᱨ ᱦᱟᱭ ᱵᱷᱚᱸᱜᱟ ᱠᱚ ᱥᱟᱠᱨᱟᱛ
ᱚ ᱦᱳᱭ ᱱᱚᱶᱟ ᱫᱚ ᱤᱧ ᱦᱚ ᱵᱟᱹᱧ ᱵᱟᱲᱟᱭ ᱛᱟᱦᱮ ᱱᱟ ᱡᱟᱭ ᱦᱳᱠ ᱱᱤᱛᱚᱜ ᱟᱢᱟᱜ ᱢᱚᱪᱟ ᱛᱮᱧ ᱟᱸᱡᱚᱢ ᱠᱮᱜᱼᱟ ᱱᱟᱯᱟᱭ ᱱᱟ ᱚᱱᱟ ᱦᱚᱸ
ᱟᱫᱚ ᱛᱟᱦᱞᱮ ᱟᱨ ᱢᱤᱫ ᱴᱟᱝ ᱥᱟᱠᱨᱟᱛ ᱨᱮᱱᱟᱜ ᱡᱚᱠᱷᱚᱱ ᱦᱟᱸᱜ ᱠᱟᱛᱷᱟ ᱨᱟᱠᱟᱵ ᱩᱛᱟᱹᱨ ᱟᱠᱟᱫᱟ ᱞᱟᱝ ᱛᱟᱦᱞᱮ ᱟᱨ ᱢᱤᱫ ᱴᱟᱱ ᱠᱟᱛᱷᱟ ᱦᱟᱸᱜ ᱚᱱᱮ ᱢᱤᱫ ᱴᱟᱝ ᱢᱟᱨᱟᱝ ᱥᱟᱠᱨᱟᱛ ᱟᱨ ᱦᱩᱰᱤᱧ ᱥᱟᱠᱨᱟᱛ ᱢᱮᱱ ᱛᱮ ᱟᱞᱮ ᱥᱮᱱ ᱫᱚ ᱚᱱᱠᱟ ᱠᱚ ᱞᱟᱹᱭ ᱵᱟᱲᱟ ᱭᱟ ᱮ ᱦᱩᱰᱤᱧ ᱥᱟᱠᱨᱟᱛ ᱫᱚ ᱡᱟᱦᱟᱸ ᱫᱚ ᱨᱩᱰᱟᱹ ᱥᱟᱠᱨᱟᱛ ᱢᱮᱱ ᱛᱮ ᱦᱚᱸ ᱠᱚ ᱢᱮᱛᱟᱜ ᱠᱟᱱᱟ ᱟᱫᱚ ᱚᱱᱟ ᱫᱚ ᱟᱯᱮ ᱥᱮᱱ ᱫᱚ ᱚᱱᱠᱟ ᱫᱚ ᱟᱸᱡᱚ ᱢᱚᱜᱼᱟ ᱥᱮ ᱵᱟᱝ ᱜᱮ ᱥᱮ ᱢᱮᱱᱟᱜᱼᱟ ᱥᱮ ᱵᱟᱝ ᱜᱮ
ᱦᱮᱸ ᱟᱞᱮ ᱥᱮᱱ ᱦᱚᱸ ᱢᱮᱱᱟᱜᱼᱟ ᱱᱚᱣᱟ ᱟᱞᱮ ᱫᱚ ᱥᱟᱠᱨᱟᱛ ᱫᱚ ᱵᱟᱞᱮ ᱞᱟᱹᱭ ᱜᱮ ᱭᱟ ᱟᱞᱮ ᱥᱮᱫ ᱫᱚ ᱚᱱᱟ ᱨᱩᱱᱰᱩᱹ ᱜᱮᱠᱚ ᱞᱟᱹᱭ ᱜᱮᱭᱟ ᱡᱟᱦᱟᱸ ᱫᱚ ᱯᱩᱥ ᱵᱚᱸᱜᱟ ᱢᱩᱪᱟᱹᱫ ᱨᱮ ᱡᱟᱦᱟᱸ ᱥᱟᱠ ᱨᱟᱛ ᱦᱩᱭᱩᱜᱼᱟ ᱚᱱᱟ ᱨᱮᱱᱟᱜ ᱢᱤᱫ ᱪᱟᱸᱫᱳ ᱢᱟᱨᱟᱝ ᱢᱤᱫ ᱴᱟᱝ ᱨᱩᱱᱰᱚᱹ
ᱦᱳᱭ ᱦᱳᱭ ᱦᱳᱭ ᱮᱠᱫᱚᱢ ᱡᱚᱛᱷᱟᱛ ᱠᱟᱛᱷᱟ ᱚᱱᱟ ᱦᱚᱸ ᱟᱫᱚ ᱚᱱᱟ ᱫᱚ ᱟᱯᱮ ᱥᱮᱱ ᱫᱚ ᱢᱟᱱᱮ ᱨᱩᱰᱟᱹ ᱥᱟᱠᱨᱟᱛ ᱵᱟᱝ ᱠᱚ ᱞᱟᱹᱭ ᱨᱮ ᱦᱚᱸ ᱨᱩᱰᱟᱹ ᱠᱚ ᱢᱮᱱᱟ ᱠᱤᱱᱛᱩ ᱢᱟᱱᱮ ᱚᱱᱟ ᱠᱟᱱ ᱜᱮ ᱭᱟ
ᱦᱮᱸ
ᱟᱹᱰᱤ ᱱᱟᱯᱟᱭ ᱠᱟᱛᱷᱟ ᱛᱟᱦᱚ ᱞᱮ ᱦᱮᱸ
ᱥᱟᱠᱨᱟᱛ ᱫᱚ ᱵᱟᱨᱭᱟ ᱱᱤᱛᱚᱜ ᱫᱚ ᱵᱟᱨᱭᱟ ᱞᱮᱠᱟ ᱞᱟᱹᱭ ᱜᱟᱱᱚᱜ ᱠᱟᱱᱟ ᱛᱟᱦᱚᱼᱞᱮ ᱚᱱᱟ ᱞᱟᱹᱴᱩ ᱥᱟᱠᱨᱟᱛ ᱨᱮ ᱫᱚ ᱟᱹᱰᱤ ᱡᱟᱸᱠ ᱡᱚᱢᱚᱠ ᱜᱮ ᱛᱚ ᱢᱟᱱᱟᱣ ᱵᱟᱛᱟᱣ ᱵᱟᱲᱟᱭ
ᱦᱮᱸ ᱞᱟᱹᱴᱩ ᱥᱟᱠ ᱨᱟᱛ ᱫᱚ ᱡᱟᱠ ᱡᱚᱢᱚᱠ ᱜᱮ ᱪᱮᱫᱟᱜ ᱥᱮ ᱠᱟᱛᱷᱟ ᱨᱮ ᱠᱚ ᱞᱟᱹᱭᱟ ᱡᱮ ᱥᱟᱠᱨᱟᱛ ᱫᱚ ᱜᱚᱡ ᱵᱟᱧ